ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾
ᱚᱹᱻ, ᱱᱟᱯᱟᱭ ᱜᱮᱭᱟᱵᱤᱱ ᱛᱟᱦᱚᱞᱮ ᱜᱚᱝᱠᱮ?
ᱦᱮᱸ ᱱᱟᱯᱟᱭ ᱜᱮᱭᱟᱞᱤᱧ ᱟᱹᱵᱤᱱ ᱜᱮ ᱚᱠᱟ ᱞᱮᱠᱟ ᱦᱮᱱᱟᱜ ᱵᱤᱱᱟ ᱞᱟᱹᱭ ᱵᱤᱱ ᱢᱟ?
ᱦᱳᱭ ᱜᱚᱝᱠᱮ ᱟᱹᱞᱤᱧ ᱦᱚᱸ ᱱᱟᱯᱟᱭ ᱜᱮᱭᱟᱞᱤᱧ᱾
ᱟᱪᱪᱷᱟ ᱟᱪᱪᱷᱟ ᱟᱪᱪᱷᱟ, ᱱᱟᱯᱟᱭ ᱠᱷᱟᱱ ᱜᱮ ᱵᱮᱥ
ᱮᱠᱫᱚᱢ᱾
ᱡᱮ ᱡᱤᱣᱤᱫ ᱦᱚᱲᱢᱚ ᱨᱮᱱᱟᱜ ᱫᱚ ᱠᱳᱱᱳ ᱵᱷᱚᱨᱥᱟ ᱵᱟᱹᱱᱩᱜ-ᱟ ᱟᱵᱚᱣᱟᱜ᱾
ᱦᱮᱸ᱾
ᱚᱠᱟ ᱥᱚᱢᱚᱭ ᱪᱮᱫ ᱦᱩᱭ ᱜᱚᱫᱚᱜ-ᱟ, ᱪᱤᱠᱟᱹᱜ ᱟᱵᱚᱱ ᱴᱷᱤᱠ ᱵᱟᱱᱩᱜ-ᱟ᱾
ᱦᱚᱭ ᱡᱤᱣᱤ ᱦᱟᱥᱟ ᱦᱚᱲᱢᱚ ᱛᱤᱨᱮ ᱪᱮᱫ ᱪᱤᱠᱟᱹᱜ-ᱟ ᱚᱠᱚᱭ ᱪᱤᱠᱟᱹᱭ ᱵᱟᱲᱟᱭ᱾
ᱦᱮᱸ ᱦᱮᱸ ᱦᱩᱸ ᱦᱩᱸ᱾ ᱮᱠᱫᱚᱢ ᱮᱠᱫᱚᱢ ᱨᱟᱭᱤᱴ ᱠᱟᱛᱷᱟ ᱵᱤᱱ ᱢᱮᱱ ᱟᱠᱟᱫᱟ ᱦᱳᱭ ᱡᱤᱣᱤ ᱦᱟᱥᱟ ᱦᱚᱲᱢᱚ ᱛᱟᱵᱚᱱ ᱟᱵᱚᱣᱟᱜ ᱫᱚ᱾
ᱦᱳᱭ᱾
ᱚᱠᱟ ᱚᱠᱛᱚ ᱨᱮ ᱪᱮᱫ ᱞᱮᱠᱟ ᱪᱮᱫ ᱪᱤᱠᱟᱜ-ᱟ,
ᱦᱳᱭ᱾
ᱛᱚ ᱜᱚᱝᱠᱮ ᱟᱸ ᱢᱮᱱᱮᱫᱟᱞᱤᱧ ᱡᱮ ᱟᱵᱚ ᱡᱮ ᱱᱚᱜ-ᱚᱭ ᱥᱳᱥᱟᱭᱴᱤ ᱨᱮᱵᱚᱱ ᱛᱟᱦᱮᱸᱱ ᱠᱟᱱᱟ ᱟᱵᱚ ᱱᱚᱣᱟ ᱥᱚᱢᱟᱡᱽ ᱨᱮ, ᱱᱚᱣᱟ ᱵᱟᱨᱮᱛᱮ ᱪᱮᱫ ᱞᱮᱠᱟ ᱠᱟᱛᱮᱫ ᱵᱚᱱ ᱛᱟᱦᱮᱸᱱ ᱠᱷᱟᱱ ᱥᱮ ᱪᱮᱫ ᱞᱮᱠᱟ ᱠᱟᱛᱮᱫ ᱯᱟᱹᱴᱷᱩᱣᱟᱹ ᱠᱚᱵᱚᱱ ᱟᱺ ᱥᱳᱛᱳᱜ ᱞᱮᱠᱚ ᱠᱷᱟᱱ ᱟᱨᱠᱤ ᱵᱷᱟᱞᱮ ᱰᱟᱦᱟᱨ ᱛᱮᱵᱚᱱ ᱰᱟᱨᱦᱟᱣ ᱫᱟᱲᱮᱭᱟ ᱠᱚᱣᱟ? ᱥᱮ ᱵᱷᱟᱞᱮ ᱵᱷᱟᱵ ᱥᱮ ᱟᱵᱚ ᱩᱱᱠᱩ ᱥᱤᱠᱷᱱᱟᱹᱛ ᱵᱚᱱ ᱮᱢ ᱫᱟᱲᱮᱭᱟ ᱠᱚᱣᱟ ᱥᱮ ᱱᱚᱣᱟ ᱯᱨᱚᱠᱤᱛᱤ ᱥᱮ ᱱᱚᱣᱟ ᱞᱟᱭᱚᱝ ᱵᱚᱱ ᱨᱩᱠᱷᱤᱭᱟᱹ ᱫᱚᱦᱚ ᱫᱟᱲᱮᱭᱟᱜᱼᱟ ᱛᱚ ᱚᱱᱟ ᱵᱟᱨᱮ ᱛᱮ ᱠᱟᱹᱴᱤᱡ ᱵᱤᱱ ᱞᱟᱹᱭ ᱞᱮᱠᱷᱟᱱ ᱟᱹᱰᱤ ᱢᱚᱡᱽ ᱞᱤᱧ ᱵᱩᱡᱷᱟᱹᱣᱟ, ᱟᱨᱠᱤ᱾ ᱟᱵᱤᱱᱟᱜ ᱢᱚᱪᱟ ᱠᱷᱚᱱᱟᱜ ᱞᱤᱧ ᱟᱸᱡᱚᱢ ᱞᱮᱠᱷᱟᱱ᱾
ᱦᱚᱭ ᱟᱹᱰᱤ ᱫᱟᱢᱟᱱ ᱠᱩᱠᱞᱤ ᱵᱤᱱ ᱫᱚᱦᱚ ᱟᱠᱟᱫᱟ ᱱᱚᱣᱟ ᱠᱩᱠᱞᱤ ᱪᱟ ᱮᱢ ᱪᱟᱞ ᱞᱟᱹᱜᱤᱫ ᱟᱹᱰᱤ ᱟᱹᱰᱤ ᱥᱟᱨᱦᱟᱣ ᱾
ᱟᱪᱪᱷᱟ ᱾
ᱱᱚᱣᱟ ᱡᱟᱸᱦᱟᱸ ᱡᱟᱸᱦᱟᱸ ᱥᱚᱢᱟᱡᱽ ᱥᱮ ᱥᱳᱥᱟᱭᱴᱤ ᱟᱵᱚᱣᱟᱜ ᱱᱚᱣᱟ ᱥᱟᱱᱛᱟᱲ ᱥᱳᱥᱟᱭᱴᱤ ᱱᱚᱣᱟ ᱪᱮᱛᱟᱱ ᱨᱮ ᱫᱚ ᱜᱤᱫᱽᱨᱟᱹ ᱠᱚ ᱡᱟᱛᱮ ᱟᱵᱚᱭᱟᱜ ᱡᱟᱸᱦᱟᱸ ᱞᱟᱠᱪᱟᱨ ᱠᱚ ᱛᱟᱦᱮᱱ ᱛᱟᱵᱚᱱᱟ᱾
ᱦᱚᱸ᱾
ᱚᱱᱟ ᱞᱟᱠᱪᱟᱨ ᱠᱚ ᱡᱟᱛᱮ ᱟᱵᱚ ᱜᱤᱫᱽᱨᱟᱹ ᱠᱚᱠᱚ ᱥᱮᱬᱟ ᱫᱟᱲᱮᱭᱟᱜ, ᱠᱟᱱ, ᱡᱟᱸᱦᱟᱸ ᱫᱚ ᱡᱟᱸᱦᱟᱸ ᱚᱞᱚᱜ ᱯᱟᱲᱦᱟᱣ ᱜᱤᱫᱽᱨᱟᱹ ᱡᱟᱸᱦᱟᱸ ᱨᱮᱜᱮ ᱛᱟᱦᱮᱱ ᱠᱟᱱ᱾ ᱡᱚᱠᱷᱚᱱ ᱚᱲᱟᱜ ᱛᱮᱭ ᱦᱤᱡᱩᱜᱼᱟ, ᱫᱟᱫᱩ ᱴᱷᱮᱱ ᱵᱟᱵᱟᱭᱩ ᱴᱷᱮᱱ ᱡᱟᱸᱦᱟᱸ ᱟᱵᱚᱭᱟᱜ ᱞᱟᱠᱪᱟᱨ ᱠᱚ ᱨᱮᱱᱟᱜ ᱠᱟᱛᱷᱟ ᱠᱚ, ᱚᱱᱟ ᱠᱚᱭ ᱞᱟᱹᱭ ᱟᱸᱡᱚᱢᱟᱭ ᱢᱟᱠᱚ ᱟᱨ ᱡᱟᱸᱦᱟᱸ ᱱᱚᱜᱼᱚᱭ ᱯᱟᱛᱟ ᱯᱨᱳᱜᱨᱟᱢ ᱥᱮ ᱚᱨᱜᱮᱥᱴᱟᱨ ᱠᱚ ᱫᱟᱬᱟ ᱵᱟᱝ ᱠᱟᱛᱮᱫ, ᱡᱟᱸᱦᱟᱸ ᱱᱚᱜᱼᱚᱭ ᱟᱵᱚᱣᱟᱜ ᱥᱟᱱᱛᱟᱲ ᱥᱳᱥᱟᱭᱴᱤ ᱨᱮ ᱡᱟᱦᱟᱸ ᱢᱮᱱᱟᱜ ᱟᱠᱟᱫ, ᱮᱭ ᱞᱟᱜᱽᱲᱮ ᱮᱱᱮᱡ, ᱮᱭ ᱱᱚᱣᱟ ᱫᱚᱝ ᱮᱱᱮᱡ ᱠᱚ ᱡᱟᱸᱦᱟᱸ ᱠᱚ ᱢᱮᱱᱟᱜ ᱛᱟᱵᱚᱱᱟ ᱱᱚᱣᱟ ᱠᱚᱨᱮ ᱥᱮᱞᱮᱫ ᱞᱮᱱᱠᱷᱟᱱ ᱩᱱᱤ ᱜᱤᱫᱽᱨᱟᱹᱴᱟᱜ ᱮ ᱵᱩᱡᱷᱟᱹᱣ ᱫᱟᱲᱮᱭᱟᱜᱼᱟ ᱡᱮ ᱟᱵᱚᱣᱟᱜ ᱥᱟᱱᱛᱟᱲ ᱥᱳᱥᱟᱭᱴᱤ ᱥᱮ ᱥᱚᱢᱟᱡᱽ ᱫᱚ ᱪᱮᱫ ᱠᱟᱱᱟ? ᱮᱰᱮᱠᱷᱟᱱ ᱱᱚᱣᱟ ᱠᱚ ᱵᱩᱡᱷᱟᱹᱣ ᱞᱮᱠᱷᱟᱱ ᱜᱮ ᱟᱡ ᱱᱚᱣᱟ ᱠᱚ ᱦᱟᱯᱮᱱ ᱫᱤᱱ ᱨᱮ ᱪᱮᱫ ᱞᱮᱠᱟ ᱠᱟᱛᱮᱫ ᱥᱚᱢᱟᱡᱽᱮ ᱪᱟᱪᱞᱟᱣ ᱤᱫᱤᱭᱟ? ᱱᱚᱣᱟ ᱟᱡ ᱮ ᱴᱷᱤᱠᱮ ᱵᱩᱡᱽ ᱥᱟᱵ ᱛᱤᱭᱳᱜ ᱫᱟᱲᱮᱭᱟᱜᱼᱟ ᱾ ᱟᱨ ᱵᱟᱝᱠᱷᱟᱱ ᱱᱚᱣᱟ ᱠᱷᱚᱱᱟᱜ ᱡᱩᱫᱤ ᱩᱱᱤ ᱥᱟᱺᱜᱤᱧ ᱨᱮᱵᱚᱱ ᱫᱚᱦᱚᱭᱟ ᱛᱟᱦᱞᱮ ᱩᱱᱤ, ᱩᱱᱤ ᱜᱤᱫᱽᱨᱟᱹ ᱫᱚ ᱵᱟᱭ ᱵᱩᱡᱽ ᱫᱟᱲᱮᱭᱟᱜᱼᱟ ᱾ ᱡᱮ ᱥᱟᱱᱛᱟᱲ ᱥᱚᱢᱟᱡᱽ ᱫᱚ ᱪᱮᱫ ᱠᱟᱱᱟ ᱥᱮ ᱤᱧᱟᱹᱜ ᱥᱚᱢᱟᱡᱽ ᱫᱚ ᱪᱮᱫ ᱠᱟᱱᱟ ᱾ ᱩᱱᱤ ᱦᱟᱯᱮᱱ ᱫᱤᱱ ᱨᱮ ᱥᱚᱢᱟᱡᱽ ᱵᱟᱨᱮ ᱛᱮᱜᱮ ᱪᱮᱫ ᱦᱚᱸ ᱵᱟᱭ ᱢᱮᱱ ᱫᱟᱲᱮᱭᱟᱜᱼᱟ ᱡᱮ ᱤᱧ ᱫᱚ ᱚᱠᱟ ᱥᱚᱢᱟᱡᱽ ᱨᱮᱧ ᱦᱚᱲ ᱠᱟᱹᱱᱟᱹᱧ, ᱤᱧᱟᱹᱜ ᱠᱟᱞᱪᱟᱨ ᱫᱚ ᱪᱮᱫ ᱛᱤᱧ? ᱱᱚᱣᱟ ᱵᱟᱭ ᱴᱷᱤᱠᱟᱹ ᱫᱟᱲᱮᱭᱟᱜᱼᱟ ᱾
ᱚ
ᱡᱟᱛᱮ ᱱᱚᱣᱟ ᱠᱚ ᱡᱟᱭᱜᱟ ᱨᱮᱵᱚᱱ ᱢᱮᱥᱟ ᱦᱚᱪᱚ ᱟᱠᱚᱢᱟ ᱟᱨ ᱵᱚᱱ ᱞᱟᱹᱭ ᱟᱠᱚᱢᱟ᱾ ᱛᱚ ᱱᱚᱝᱠᱟ ᱠᱟᱛᱮᱫ ᱵᱚᱱ ᱞᱟᱦᱟ ᱥᱮᱫ ᱵᱚᱱ ᱪᱟᱞᱟᱣ ᱫᱟᱲᱮᱭᱟᱜᱼᱟ ᱾ ᱟᱨ ᱡᱟᱸᱦᱟᱸ ᱵᱤᱱ ᱞᱟᱹᱭ ᱠᱮᱜᱼᱟ ᱞᱟᱭᱚᱝ ᱪᱮᱛᱟᱱ ᱨᱮ᱾ ᱞᱟᱭᱚᱝ ᱪᱮᱛᱟᱱ ᱨᱮᱦᱚᱸ ᱟᱹᱰᱤ ᱢᱟᱨᱟᱝ ᱜᱤᱫᱽᱨᱟᱹᱣᱟᱜ ᱮᱱᱮᱢ ᱛᱟᱦᱮᱱᱟ ᱾ ᱟᱨ ᱯᱟᱲᱦᱟᱣ ᱡᱚᱫᱤ ᱥᱤᱠᱷᱱᱟᱹᱛ ᱡᱚᱫᱤ ᱵᱟᱝ ᱛᱟᱦᱮᱱ ᱛᱟᱢᱟ, ᱛᱟᱦᱞᱮ ᱟᱢᱫᱚ ᱞᱟᱭᱚᱝ ᱪᱮᱛᱟᱱ ᱨᱮ ᱪᱮᱫ ᱜᱷᱚᱴᱚᱱᱟ ᱜᱷᱚᱴᱟᱜ ᱠᱟᱱᱟ ᱵᱟᱢ ᱵᱩᱡᱷᱟᱹᱣ ᱫᱟᱲᱮᱭᱟᱜᱼᱟ? ᱥᱤᱠᱷᱱᱟᱹᱛ ᱛᱟᱦᱮᱸ ᱞᱮᱱ ᱛᱟᱢ ᱠᱷᱟᱱᱮᱢ ᱵᱩᱡᱷᱟᱹᱣ ᱫᱟᱲᱮᱭᱟᱜᱼᱟ ᱡᱮ ᱞᱟᱭᱚᱝ ᱥᱮ ᱯᱚᱨᱤᱵᱮᱥ ᱪᱤᱠᱟᱹ ᱞᱮᱠᱟᱛᱮ ᱠᱷᱚᱛᱤᱜ ᱠᱟᱱᱟ, ᱪᱤᱠᱟᱹ ᱞᱮᱠᱟᱛᱮ ᱱᱚᱣᱟ ᱵᱟᱧᱪᱟᱣ ᱦᱩᱭᱩᱜᱼᱟ? ᱱᱚᱣᱟ ᱟᱢ ᱴᱷᱤᱠᱮᱢ ᱥᱟᱵ ᱨᱟᱠᱟᱵ ᱫᱟᱲᱮᱭᱟᱜᱼᱟ, ᱱᱩᱝᱠᱩ ᱯᱟᱹᱴᱷᱩᱣᱟᱹ ᱟᱛᱮ ᱜᱮ ᱱᱚᱣᱟ ᱠᱚᱫᱚ ᱜᱟᱱᱚᱜᱼᱟ ᱾
ᱦᱮᱸ, ᱡᱮ ᱯᱟᱹᱴᱷᱩᱣᱟᱹ ᱠᱚᱦᱚᱸ ᱟᱵᱚ ᱵᱚᱱ ᱥᱮᱬᱟ ᱟᱠᱚᱢᱟ ᱡᱮ ᱯᱨᱚᱠᱤᱛᱤ ᱫᱚ ᱟᱵᱚ ᱡᱚᱛᱚ ᱠᱤᱪᱷᱩ ᱜᱮ ᱮᱢᱟ ᱵᱚᱱᱟᱭ ᱾ ᱟᱨ ᱩᱱᱠᱩ ᱫᱟᱨᱮ ᱠᱚᱵᱚᱱ ᱨᱚᱦᱚᱭ ᱦᱚᱪᱚ ᱠᱚᱢᱟ ᱟᱨᱠᱤ᱾
ᱦᱳᱭ ᱦᱳᱭ᱾
ᱡᱮ ᱞᱟᱹᱭᱟ ᱵᱟᱝᱠᱷᱟᱱ ᱟᱵᱚᱼᱼ ᱢᱟᱱᱮ ᱴᱷᱤᱠᱴᱷᱟᱠ ᱫᱟᱜ ᱡᱟᱹᱲᱤ ᱠᱚᱦᱚᱸ ᱵᱟᱵᱚᱱ ᱧᱟᱢᱟ ᱟᱨᱼᱼ ᱯᱚᱨᱤᱵᱮᱥ ᱨᱮᱭᱟᱜ ᱡᱟᱦᱟᱸ ᱟᱵᱚ ᱵᱚᱱ ᱧᱟᱢ ᱮᱫᱟ ᱚᱠᱥᱤᱡᱮᱱ ᱠᱚ ᱦᱚᱭ ᱮᱢᱟᱰᱮᱞ ᱠᱚ ᱛᱚ ᱚᱱᱟ ᱠᱚᱦᱚᱸᱼᱼ ᱱᱚᱣᱟ ᱫᱟᱨᱮ ᱠᱷᱚᱱᱟᱜ ᱜᱮᱵᱚᱱ ᱧᱟᱢ ᱮᱫᱟ ᱟᱨ ᱟᱵᱚ ᱟᱠ ᱠᱚᱦᱚᱸ ᱴᱷᱤᱠ ᱴᱷᱟᱠᱼᱼ ᱮ ᱴᱷᱤᱠ ᱚᱠᱛᱚ ᱨᱮ ᱚᱠᱛᱚ ᱨᱮ ᱥᱤᱡᱤᱱ ᱨᱮ ᱫᱟᱜ ᱟᱵᱚᱱ ᱠᱟᱱᱟᱭ᱾ ᱛᱚ ᱚᱱᱟ ᱦᱚᱸᱚᱸ ᱡ ᱛᱮ ᱠᱤᱡᱩ ᱨᱮ ᱦᱩᱭᱩᱜᱼᱟ ᱚᱱᱟ ᱞᱟᱹᱜᱤᱫ ᱛᱮᱫᱚ ᱟᱵᱚ ᱫᱟᱨᱮ ᱠᱚᱫᱚ ᱮᱠᱟᱞ ᱜᱮ᱾ ᱦᱸ ᱨᱩᱠᱷᱤᱭᱟᱹ ᱫᱚᱦᱚ ᱞᱟᱜᱟᱣ ᱟᱵᱚᱱᱟ ᱟᱨᱠᱤ ᱾
ᱦᱮᱸ ᱟᱹᱰᱤ ᱡᱛ ᱠᱟᱛᱷᱟ ᱜᱚᱢᱠᱮ ᱟᱹᱰᱤ ᱡᱟᱦᱟᱸ ᱱᱚᱣᱟ᱾ ᱟᱹᱰᱤ ᱢᱟᱨᱟᱝ ᱠᱩᱠᱞᱤ ᱵᱤᱱ ᱥᱟᱵ ᱨᱟᱠᱟᱵ ᱟᱠᱟᱫᱟ᱾
ᱦᱚ᱾
ᱟᱨ ᱜᱚᱢᱠᱮ ᱱᱚᱣᱟ ᱡᱟᱦᱟᱸ ᱟᱵᱚᱣᱟᱜᱼᱼ ᱥᱟᱱᱛᱟᱲ ᱥᱚᱢᱟᱡᱽ ᱨᱮ ᱡᱟᱦᱟᱸ ᱵᱟᱹᱭ ᱵᱟᱹᱭ ᱛᱮ ᱱᱚᱜᱼᱚᱭ᱾ ᱴᱟᱢᱟᱠ ᱠᱚᱫᱚ ᱟᱫᱚᱜ ᱠᱟᱱ ᱛᱟᱵᱚᱱᱟ ᱟᱨ ᱚᱱᱟ ᱵᱚᱫᱚᱞ ᱛᱮ ᱰᱤᱡᱮ ᱞᱟᱜᱽᱲᱮ ᱵᱚᱞᱚᱱ ᱠᱟᱱᱟ ᱥᱮᱼᱼ ᱥᱮ ᱟᱵᱚᱣᱟᱜ᱾ ᱟᱹᱛᱩᱳ ᱫᱤᱥᱚᱢ ᱠᱚᱨᱮ ᱱᱚᱝᱠᱟ ᱦᱚᱸ ᱧᱮᱞᱚᱜ ᱠᱟᱱ ᱜᱮᱭᱟ ᱱᱚᱣᱟ ᱵᱟᱨᱮ ᱛᱮ ᱟᱹᱵᱤᱱ ᱪᱮᱫ ᱵᱤᱱ ᱞᱟᱹᱭᱟ ᱜᱚᱝᱠᱮ?
ᱦᱮᱸ ᱱᱚᱣᱟ ᱦᱚᱸ ᱟᱵᱤᱱ ᱟᱹᱰᱤ ᱡᱚᱛᱷᱟᱛ ᱠᱟᱛᱷᱟ ᱜᱮᱵᱤᱱ ᱢᱮᱱ ᱟᱠᱟᱫᱟ ᱡᱮᱼᱼ ᱮᱠᱷᱚᱱ ᱫᱚ ᱰᱤᱡᱮ ᱞᱟᱜᱽᱲᱮ ᱠᱚᱜᱮ ᱵᱮᱥᱤ ᱪᱟᱹᱟᱞᱩ ᱟᱠᱟᱱᱟ᱾
ᱦᱳᱭ ᱦᱳᱭ᱾
ᱛᱚ ᱱᱚᱣᱟᱨᱮ ᱟᱹᱞᱤᱧ ᱞᱤᱧ ᱢᱮᱱᱟ ᱡᱮ ᱜᱟᱨᱡᱮᱱ ᱠᱚᱼᱼ ᱵᱮᱥᱤ ᱫᱟᱭᱤᱛᱚ ᱠᱚ ᱦᱟᱛᱟᱣ ᱞᱟᱜᱟᱣ ᱵᱚᱱᱟ ᱟᱨ ᱯᱟᱹᱴᱷᱩᱣᱟᱹ᱾ ᱠᱚ ᱡᱟᱦᱟᱸᱭ ᱟ ᱜᱤᱫᱽᱨᱟᱹ ᱠᱚ ᱟᱨᱠᱤ ᱱᱤᱡᱮ ᱠᱚᱨᱮᱱ᱾ ᱩᱱᱠᱩ ᱠᱚ ᱱᱚᱣᱟᱼᱼ ᱥᱩᱨ ᱥᱩᱯᱩᱨ ᱟᱹᱜᱩ ᱠᱚ ᱞᱟᱜᱟᱣ ᱟᱵᱚᱱᱟ ᱡᱟᱦᱟᱸ ᱡᱮ ᱠᱟᱨᱚᱱ ᱛᱮ ᱩᱱᱠᱩᱣᱟᱜ ᱦᱚᱸ ᱚᱱᱟᱼᱼ ᱪᱮᱛᱟᱱ ᱨᱟᱹᱥᱠᱟᱹ ᱟᱨᱠᱤ ᱦᱩᱭᱩᱜ ᱢᱟ ᱛᱚ ᱾ ᱯᱳᱭᱞᱳ ᱦᱩᱰᱤᱧ ᱠᱷᱚᱱᱟᱜ ᱜᱮ ᱟᱵᱚ ᱢᱳᱵᱟᱭᱤᱞ ᱵᱚᱱ ᱮᱢᱟ ᱠᱚ ᱠᱟᱱᱟ᱾ ᱜᱤᱫᱽᱨᱟᱹ ᱦᱩᱰᱤᱧ ᱤᱭᱟᱹ ᱠᱷᱚᱱᱟᱜ ᱜᱮ ᱠᱟᱹᱴᱤᱡ ᱟᱲᱟᱜ ᱞᱮᱠᱷᱟᱱ ᱜᱮ ᱛᱚ ᱚᱱᱟᱼᱼ ᱠᱚᱫᱚ ᱟᱞᱚᱵᱤᱱ ᱠᱚᱨᱟᱣ ᱢᱟ ᱡᱮ ᱨᱟᱹᱥᱠᱟᱹ ᱫᱚ ᱥᱟᱱᱟᱢ ᱦᱚᱲ ᱨᱮᱭᱟᱜ ᱜᱮ᱾ ᱥᱩᱫᱩ ᱡᱤᱭᱚᱱᱼᱼ ᱠᱷᱰᱟ ᱨᱮ ᱯᱟᱲᱦᱟᱣ ᱜᱮ ᱪᱟᱹᱠᱨᱤ ᱜᱮ ᱦᱩᱭᱩᱜᱼᱟ ᱚᱱᱠᱟ ᱯᱮᱥᱟᱨ ᱠᱚ ᱟᱞᱚᱵᱚᱱ ᱮᱢᱟ ᱠᱚᱢᱟ᱾
ᱦᱳᱭᱳᱭ ᱾
ᱞᱟᱭ ᱟ ᱠᱟᱛᱷᱟ ᱨᱮᱜᱮ ᱠᱚ ᱞᱟᱹᱭ ᱟᱠᱟᱫᱟ ᱫᱤᱥᱚᱢ ᱵᱟᱢ ᱫᱟᱬᱟ ᱞᱮᱠᱷᱟᱱ ᱫᱚ᱾ ᱟᱢ ᱫᱤᱥᱚᱢ ᱨᱮᱭᱟᱜ ᱜᱮᱭᱟᱱ ᱜᱮ ᱵᱟᱢ ᱧᱟᱢᱟ᱾ ᱛᱚ ᱟᱵᱚ ᱥᱮᱪᱮᱫ ᱫᱚ ᱜᱚᱴᱟ ᱠᱷᱚᱱᱟᱜ ᱜᱮᱵᱚᱱ ᱧᱟᱢᱟ᱾ ᱛᱚ ᱚᱱᱟ ᱠᱷᱟᱹᱛᱤᱨ ᱛᱮ ᱡᱷᱚᱛᱚ ᱠᱤᱪᱷᱩ ᱼᱼ ᱥᱮᱬᱟ ᱫᱚ ᱟᱹᱰᱤᱜᱮ ᱱᱟᱯᱟᱭᱟ ᱟᱨ ᱱᱤᱡᱮᱨᱟᱜ ᱠᱟᱞᱪᱟᱨ ᱨᱮᱭᱟᱜ ᱫᱚ ᱟᱫ ᱫᱚ ᱼᱼ ᱢᱩᱴᱷᱮ ᱜᱮ ᱵᱟᱝ ᱴᱷᱤᱠᱟ ᱟᱵᱚᱣᱟᱜ ᱳᱭᱛᱤᱦᱟᱥᱤᱠ ᱡᱤᱱᱤᱥ ᱠᱚ ᱢᱮᱱᱟᱜ ᱛᱟᱵᱚᱱᱟ᱾ ᱠᱤᱪᱷᱩ ᱡᱮᱢᱚᱱ᱾ ᱟᱵᱚ ᱡᱮᱢᱚᱱ ᱦᱩᱭᱮᱱᱟ ᱛᱤᱨᱤᱥᱟ ᱡᱩᱱ ᱯᱟᱨᱚᱢᱮᱱᱟ ᱦᱩᱞ ᱢᱟᱦᱟ ᱛᱚ ᱩᱱᱠᱩ ᱵᱟᱨᱮᱼᱼ ᱛᱚᱸᱦᱚᱸ ᱩᱱᱠᱩ ᱜᱤᱫᱽᱨᱟᱹ ᱠᱚ ᱞᱟᱹ ᱟᱠᱚ ᱦᱩᱭᱩᱜ ᱛᱟᱵᱚᱱᱟ ᱡᱮ ᱪᱮᱫᱟᱜ ᱢᱟᱱᱟᱣ ᱦᱩᱭᱩᱜᱼᱟ ᱪᱮᱫᱟᱜ ᱵᱟᱝ? ᱛᱚ ᱚᱱᱠᱟ ᱠᱟᱛᱮᱜ ᱜᱮ ᱟᱵᱚᱼᱼ ᱴᱷᱤᱠ ᱴᱷᱟᱠ ᱜᱤᱫᱽᱨᱟᱹ ᱱᱚᱣᱟ᱾ ᱴᱟᱢᱟ ᱛᱩᱢᱫᱟᱜ ᱮᱜᱮᱨᱮ ᱴᱷᱤᱠ ᱨᱟᱹᱥᱠᱟᱹ ᱨᱮᱵᱚᱱ ᱟᱹᱜᱩ ᱫᱟᱲᱮᱭᱟᱠᱚᱣᱟ ᱟᱨᱠᱤ ᱾
ᱟᱪᱷᱟ ᱪᱷ᱾ ᱟᱹᱰᱤ ᱡᱚᱛ ᱨᱮ ᱵᱤᱱ ᱢᱮᱱ ᱠᱟᱠᱟᱜᱼᱟ ᱜᱚᱢᱠᱮ ᱡᱟᱦᱟᱸ ᱱᱚᱜᱼᱚᱭ ᱾ ᱟᱛᱳ ᱴᱚᱞᱟ ᱨᱮᱦᱚᱸ ᱧᱮᱞᱚᱜ ᱠᱟᱱᱟ ᱡᱟᱦᱟᱸ ᱵᱟᱯᱞᱟ ᱠᱚᱨᱮ ᱦᱚᱸ ᱾ ᱴᱟᱢᱟᱠ ᱛᱩᱢᱫᱟᱜ ᱫᱚ ᱵᱟᱹᱜᱤ ᱠᱟᱛᱮᱫ ᱰᱤᱡᱮ ᱠᱚ ᱮᱱᱮᱡ ᱮᱫᱟ ᱟᱨ ᱾ ᱴᱟᱢᱟᱠ ᱛᱮᱢ ᱨᱩᱭ ᱠᱷᱟᱱ ᱱᱮ ᱦᱚᱲ ᱠᱚᱫᱚ ᱮᱱᱮᱡ ᱦᱚᱲ ᱠᱚᱫᱚ ᱵᱟᱢ ᱧᱟᱢ ᱠᱚᱣᱟ ᱾ ᱱᱚᱣᱟ ᱠᱚ ᱡᱟᱛᱮ ᱟᱞᱚ ᱦᱩᱭᱩᱜ ᱢᱟ ᱾ ᱡᱮ ᱴᱟᱢᱟᱠ ᱛᱮ ᱯᱟᱹᱦᱤᱞ ᱫᱚᱵᱚᱱ ᱢᱮᱱ ᱛᱟᱦᱮᱸᱫᱼᱟ ᱡᱮ ᱞᱟᱹᱭ ᱛᱟᱦᱮᱸᱜ ᱟᱠᱚ ᱾ ᱯᱟᱹᱦᱤᱞᱟ ᱦᱟᱯᱟᱲᱟᱢ ᱠᱚ ᱡᱮ ᱴᱟᱢᱟᱠ ᱛᱩᱢᱫᱟᱜ ᱟᱨ ᱨᱟᱹᱥ ᱾ ᱨᱮᱱ ᱮᱱᱮᱢ ᱥᱮᱨᱮᱧ ᱛᱮᱜᱮ ᱛᱚᱲᱮ ᱥᱩᱛᱟᱹᱢ ᱛᱮ ᱵᱚᱸᱜᱟ ᱵᱳᱩᱨᱩᱳ ᱵᱚᱱ ᱟᱬᱜᱚ ᱜᱚᱫ ᱠᱟᱜᱟ ᱾ ᱢᱮᱱᱠᱷᱟᱱ ᱱᱮᱛᱟᱨ ᱢᱟ ᱾ ᱰᱤᱡᱮ ᱞᱟᱸᱜᱽᱲᱮ ᱥᱮ ᱰᱤᱡᱮ ᱛᱮᱵᱚᱱ ᱮᱱᱮᱡ ᱠᱟᱱᱟ ᱱᱚᱝᱠᱟ ᱠᱟᱛᱮᱜ ᱫᱚ ᱟᱵᱚ ᱾ ᱵᱚᱸᱜᱟ ᱵᱩᱨᱩ ᱦᱮᱡ ᱰᱟᱦᱟᱨ ᱫᱚᱵᱚᱱ ᱢᱩᱪᱟᱹᱫᱮᱜ ᱛᱟᱠᱚ ᱞᱮᱠᱟ ᱜᱚᱝᱠᱮ ᱵᱩᱡᱷᱟᱹᱜ ᱠᱟᱱᱟ᱾
ᱦᱮᱸ ᱦᱚᱭ ᱟᱹᱰᱤ ᱡᱚᱛᱷᱟᱛ ᱠᱟᱛᱷᱟ ᱜᱮᱵᱤᱱ ᱥᱟᱵ ᱨᱟᱠᱟᱵ ᱟᱠᱟᱫᱟ ᱾ ᱛᱚ ᱟᱹᱞᱤᱧ ᱦᱚᱸ ᱚᱱᱟ ᱜᱮᱞᱤᱧ ᱢᱮᱱ ᱞᱟᱹᱜᱤᱫᱚᱜ ᱠᱟᱱᱟ ᱡᱮ ᱚᱱᱟ ᱠᱚᱫᱚ ᱟᱹᱜ ᱡᱟᱦᱟᱸ ᱴᱟᱢᱟᱠ ᱛᱩᱢᱫᱟᱜ ᱟᱨ ᱢᱟᱭᱤᱠ ᱨᱮᱭᱟᱜ ᱡᱟᱦᱟᱸ ᱰᱤᱡᱮ ᱞᱟᱜᱽᱲᱮ ᱡᱟᱦᱟᱸ ᱵᱤᱱ ᱞᱟᱹᱭ ᱫᱟ ᱡᱮ ᱢᱟᱹᱭᱤᱠ‌ ᱨᱮ ᱦᱚᱸ ᱴᱷᱤᱠ ᱤᱱᱠᱟᱹ ᱵᱷᱟᱵᱽ ᱛᱮᱜᱮ ᱥᱟᱰᱮ ᱠᱟᱱᱟ ᱡᱟᱦᱟᱸ ᱟᱵᱚ ᱵᱚᱱ ᱠᱷᱚᱡᱚᱜ ᱠᱟᱱᱟ ᱛᱚ ᱨᱩ ᱦᱚᱸ ᱨᱩ ᱦᱚᱸ ᱵᱟᱝ ᱞᱟᱹᱠᱛᱤ ᱭᱟᱵᱚᱱ ᱠᱟᱱᱟ ᱟᱵᱚ ᱤᱱᱟᱹ ᱛᱮᱜᱮ ᱵᱚᱱ ᱮᱱᱮᱡ ᱠᱟᱱᱟ ᱟᱨ ᱥᱩᱨ ᱠᱩ ᱦᱚᱸ ᱚᱱᱟ ᱠᱷᱚᱱᱟᱜ ᱵᱚᱱ ᱧᱟᱢ ᱮᱫᱟ ᱛᱚ ᱡᱟᱦᱟᱸ ᱱᱤᱡᱮ ᱛᱮᱵᱚᱱ ᱨᱩᱭᱟ ᱱᱤᱡᱮ ᱛᱮ ᱡᱷᱚᱛᱚ ᱠᱤᱪᱷᱩ ᱵᱚᱱ ᱠᱚᱨᱟᱣᱟ ᱚᱱᱟ ᱨᱮᱱᱟᱜ ᱨᱟᱹᱥᱠᱟᱹ ᱟᱞᱟᱫᱟ ᱾ ᱟᱨ ᱢᱟᱱᱮ ᱚᱱᱟ ᱨᱮᱱᱟᱜ ᱟᱨ ᱟᱠᱚ ᱥᱤᱨᱤᱧ ᱠᱚ ᱵᱟᱠᱚ ᱪᱮᱜ ᱞᱮᱠᱷᱟᱱ ᱥᱮ ᱚᱱᱟ ᱠᱚ ᱱᱤᱭᱮ ᱵᱟᱠᱚ ᱠᱚᱨᱟᱣ ᱞᱮᱠᱷᱟᱱ ᱛᱚ ᱟᱠᱚ ᱵᱟᱝ ᱠᱚ ᱵᱩᱡᱷᱟᱹᱣ ᱛᱤᱭᱟᱹᱜ ᱫᱟᱲᱮᱭᱟᱜ-ᱟ ᱡᱮ ᱱᱚᱣᱟ ᱨᱮᱱᱟᱜ ᱨᱟᱹᱥᱠᱟᱹ ᱫᱚ ᱟᱨ ᱠᱤ ᱛᱤᱱᱟᱹᱜ ᱛᱟᱦᱮᱱᱟ ᱟᱨ ᱠᱤ ᱛᱚ ᱚᱱᱟ ᱠᱷᱟᱹᱛᱤᱨ ᱛᱮ, ᱵᱚ ᱟᱹᱭᱩᱨ ᱠᱚ ᱞᱟᱜᱟᱣ ᱵᱚᱱᱟ ᱚᱱᱟ ᱱᱤᱭᱮ ᱵᱮᱯᱟᱨ ᱱᱤᱭᱮ ᱞᱟᱹᱭᱟ ᱠᱚ ᱞᱟᱜᱟᱣ ᱵᱚᱱᱟ ᱮᱜ ᱮᱥ ᱠᱩᱞ ᱵᱤᱫᱽᱫᱟᱹᱜᱟᱲ ᱠᱚᱨᱮ ᱟᱵᱚ, ᱚᱱᱟ ᱠᱚ ᱥᱮᱬᱟ ᱠᱚ ᱦᱩᱭᱩᱜ ᱛᱟᱵᱚᱱᱟ ᱚᱠᱟ ᱞᱮᱠᱟ ᱨᱩ ᱚᱠᱟ ᱞᱮᱠᱟ ᱪᱮᱜ? ᱠᱟ ᱚᱠᱟ ᱞᱮᱠᱟ ᱵᱟᱝ ᱾
ᱦᱳᱭ ᱦᱳᱭ᱾
ᱛᱚ ᱮᱸᱰᱮ ᱠᱷᱟᱱ ᱜᱮ ᱱᱤᱭᱟᱹ ᱠᱩ ᱫᱚ ᱵᱟᱝ ᱟᱫᱚᱜ ᱛᱟᱵᱚᱱᱟ ᱟᱨᱠᱤ ᱾
ᱦᱚᱭ ᱦᱚᱭ ᱟᱰᱤ ᱡᱚᱛᱷᱟᱛ ᱠᱟᱛᱷᱟ ᱵᱤᱱ ᱢᱮᱱ ᱠᱮᱫᱟ ᱜᱚᱝᱠᱮ ᱾ ᱡᱟᱦᱟᱸ ᱴᱟᱢᱟᱠ ᱥᱮ ᱟᱵᱚᱣᱟᱜ ᱠᱟᱞᱪᱟᱨ ᱮᱱᱮᱡ ᱥᱮᱨᱮᱧ ᱠᱚ ᱡᱟᱦᱟᱸ ᱡᱚᱜᱟᱣ ᱡᱚᱛ ᱛᱚᱱ ᱫᱚᱦᱚ ᱞᱟᱹᱜᱤᱫ ᱡᱟᱦᱟᱸ ᱠᱟᱛᱷᱟ ᱜᱤᱵᱮᱱ ᱨᱚᱲ ᱠᱮᱫᱟ ᱱᱚᱣᱟ ᱫᱚ ᱟᱹᱰᱤ ᱫᱟᱢᱟᱱ ᱠᱟᱛᱷᱟ ᱜᱮᱵᱮᱱ ᱞᱟᱹᱭ ᱠᱮᱫᱟ ᱾ ᱟᱨ ᱱᱚᱣᱟ ᱜᱟᱛᱷᱟ ᱠᱚ ᱫᱚ ᱟᱹᱞᱤᱧ ᱦᱚᱸᱞᱤᱧ ᱥᱤᱠᱷᱤᱭᱟᱫᱟᱜ ᱛᱟᱹᱵᱤᱱᱟ ᱟᱨ ᱱᱚᱣᱟ ᱠᱚ ᱦᱚᱸ ᱡᱟᱛᱮ ᱢᱮᱱ ᱠᱟᱛᱷᱟ ᱫᱚ ᱦᱩᱭᱩᱜ ᱠᱟᱱᱟ ᱯᱨᱚᱛᱤᱴᱤ ᱦᱚᱲᱟᱜ ᱢᱟᱱᱮ ᱟᱻ, ᱢᱤᱼᱢᱤᱫᱴᱟᱝ ᱦᱚᱲ ᱡᱟᱦᱟᱸ ᱥᱟᱱᱛᱟᱲ ᱥᱚᱢᱟᱡᱽ ᱨᱮᱱ ᱠᱚ ᱛᱟᱦᱮᱱ ᱠᱟᱱ ᱩᱱᱠᱩ ᱢᱤᱼᱢᱤᱫᱴᱟᱝ ᱦᱚᱲ ᱜᱮ ᱥᱤᱠᱷᱱᱟᱹᱛ ᱞᱟᱜᱟᱣ ᱠᱚᱣᱟ ᱾ ᱵᱟᱝᱠᱷᱟᱱ ᱫᱚ ᱱᱚᱣᱟ ᱦᱟᱯᱤᱱ ᱫᱤᱱ ᱨᱮ ᱴᱟᱢᱟᱠ ᱠᱚ ᱟᱫ ᱞᱮᱱᱠᱷᱟᱱ ᱢᱟᱱᱮ ᱟᱨ ᱟᱵᱚᱣᱟᱜ ᱠᱟᱞᱪᱟᱨ ᱠᱚ ᱟᱫ ᱞᱮᱱᱠᱷᱟᱱ, ᱦᱟᱯᱮᱱ ᱫᱤᱱ ᱨᱮ ᱟᱵᱚ ᱡᱟᱦᱟᱸ ᱥᱟᱱᱛᱟᱲ ᱥᱚᱢᱟᱡ ᱥᱮ ᱥᱟᱨᱤ ᱫᱷᱚᱨᱚᱢ ᱱᱚᱣᱟ ᱩᱸᱢ ᱱᱚᱣᱟ ᱯᱚᱨᱮ ᱦᱟᱯᱮᱱ ᱫᱤᱱ ᱨᱮ ᱱᱚᱣᱟ ᱫᱚ ᱟᱲᱚᱜ ᱛᱟᱵᱚᱱᱟ ᱛᱚ ᱱᱚᱣᱟ ᱟᱫᱚ ᱪᱮᱫ ᱛᱮᱵᱚᱱ ᱪᱤᱱᱦᱟᱹᱜ-ᱟ ᱡᱮ ᱟᱵᱚ ᱫᱚ ᱥᱟᱱᱛᱟᱲ ᱥᱚᱢᱟᱡᱽ ᱨᱮᱱ ᱦᱚᱲ ᱠᱟᱱᱟ ᱵᱚᱱ ᱾ ᱟᱵᱚ ᱢᱟ ᱟᱵᱚᱣᱟᱜ ᱡᱤᱱᱤᱥ ᱠᱩ ᱡᱩᱫᱤ ᱵᱚᱱ ᱟᱫ ᱛᱟᱵᱚᱱᱟ ᱟᱨ ᱦᱚᱲᱟᱜ ᱡᱤᱱᱤᱥ ᱡᱩᱫᱤ ᱵᱚᱱ ᱟᱸᱜᱚᱡ ᱡᱚᱝᱟᱜ-ᱟ ᱛᱷᱟᱞᱮᱼᱼ ᱟᱵᱚ ᱫᱚᱠᱚ ᱢᱮᱛᱟ ᱵᱚᱱᱟ ᱛᱚ ᱱᱚᱣᱟ ᱫᱚ ᱟᱞᱮᱭᱟᱜ ᱡᱤᱱᱤᱥ ᱠᱟᱱᱟ ᱛᱷᱟᱞᱮ ᱟᱯᱮ ᱦᱚᱸᱛᱚ ᱟᱞᱮᱭᱟᱜ ᱠᱟᱥ ᱨᱮᱱᱼᱼ ᱠᱟᱱ ᱜᱮᱭᱟ ᱯᱮ ᱾
ᱦᱚᱸ ᱦᱚᱸ ᱦᱚᱸ ᱦᱚᱸ᱾
ᱦᱮᱸ ᱱᱚᱣᱟ ᱠᱚ ᱡᱟᱛᱮ ᱵᱟᱧᱪᱟᱣ ᱫᱚᱦᱚᱭ ᱢᱟᱵᱚᱱ ᱟᱨ ᱵᱟᱠᱷᱟᱱ ᱦᱟᱯᱮᱱ ᱫᱤᱱ ᱨᱮᱼᱼ ᱟᱵᱚ ᱨᱮᱱ ᱡᱟᱦᱟᱸᱭ ᱜᱤᱫᱽᱨᱟᱹ ᱠᱚ ᱦᱚᱸ ᱡᱩᱫᱤᱭ ᱢᱮᱛᱟ ᱢᱟᱭᱼᱼ ᱜᱚᱲᱚᱢ ᱠᱚᱲᱟ ᱥᱮ ᱜᱚᱲᱚᱢ ᱠᱩᱲᱤ ᱛᱟᱠᱚ ᱠᱚ ᱞᱟᱹᱭᱟ ᱡᱮᱼᱼ ᱫᱟᱫᱩ ᱥᱮ ᱵᱟ ᱵᱟᱭᱩ ᱴᱟᱢᱟᱠ ᱛᱩᱢᱫᱟᱜᱼᱼ ᱫᱚ ᱪᱮᱜ ᱞᱮᱠᱟᱱ ᱡᱤᱱᱤᱥ ᱠᱟᱱᱟ ᱥᱮ ᱪᱮᱫ ᱠᱟᱱᱟ ᱚᱠᱟ ᱞᱮᱠᱟᱢ ᱵᱩᱡᱷᱟᱹᱣᱟ ᱩᱱ ᱫᱚ᱾
ᱦᱮᱸ ᱩᱱ ᱢᱟ ᱟᱨ ᱦᱚᱸ ᱟᱹᱰᱤ ᱡᱚᱛᱷᱟᱛ ᱠᱟᱛᱷᱟ ᱜᱮᱵᱤᱱ ᱢᱮᱱ ᱠᱟᱫᱟ ᱯᱚᱨᱚᱵᱚᱨᱼᱼ ᱛᱤ ᱠᱟᱨ ᱨᱮ ᱚᱱᱟ ᱠᱚ ᱦᱚᱸ ᱧᱮᱞ ᱦᱳᱭᱳᱜ ᱛᱟᱵᱚᱱᱟ ᱥᱮ ᱪᱮᱫ ᱚᱱᱟ ᱠᱚ ᱦᱮᱸ ᱱᱤᱭᱟᱹ ᱜᱮ ᱠᱟᱹᱴᱤᱡ ᱟᱵᱚ ᱚᱻ ᱱᱤᱛᱚᱜ ᱠᱷᱚᱱᱟᱜ ᱜᱮ ᱛᱳᱲᱼᱡᱳᱲ ᱞᱟᱜᱼᱼ ᱜᱟᱣ ᱵᱚᱱᱟ ᱯᱚᱨᱮ ᱢᱟ᱾ ᱟᱵᱚ ᱟᱭᱳ ᱟᱲᱟᱝ ᱛᱮ ᱨᱚᱲ ᱢᱟ ᱦᱚᱸ ᱠᱚ ᱦᱤᱲᱤᱧ ᱫᱟᱲᱮᱭᱟᱜ-ᱟ ᱛᱚ ᱚᱱᱟ ᱠᱷᱟᱹᱛᱤᱨ ᱛᱮᱼᱼ ᱟᱵᱚ ᱚᱱᱟ ᱠᱚ ᱱᱤᱭᱮ ᱵᱤᱥᱤ ᱟᱵᱚ ᱜᱩᱨᱩᱛᱳ ᱛᱮᱢ ᱞᱟᱜᱟᱣ ᱵᱚᱱᱟ᱾ ᱡᱮ ᱟᱞᱚ ᱟᱫᱚᱜ ᱛᱟᱵᱚᱱ ᱢᱟ ᱟᱵᱚᱣᱟᱜ ᱟᱭᱳ ᱟᱲᱟᱝ ᱟᱭᱳ ᱟᱵᱚᱣᱟᱜ ᱡᱟᱦᱟᱸ ᱦᱟᱯᱲᱟᱢ ᱠᱚ ᱥᱮᱬᱟ ᱟᱹᱜᱩ ᱠᱟᱜ ᱵᱚᱱᱟ ᱡᱟᱦᱟᱸ ᱟᱵᱩ ᱫᱚᱢ ᱵᱩᱡ ᱟᱹᱜᱩ ᱠᱟᱫᱟ ᱾
ᱦᱳᱭ ᱦᱳᱭ,
ᱚᱱᱟ ᱪᱮᱛᱟᱱ ᱟᱵᱚ ᱵᱟᱹᱲᱛᱤ ᱡᱳᱨ ᱮᱢ ᱞᱟᱜᱟᱣ ᱵᱚᱱᱟ ᱟᱨᱠᱤ ᱾
ᱦᱩᱸ ᱮᱠᱫᱚᱢ ᱟᱹᱰᱤ ᱡᱚᱛᱷᱟᱛ ᱠᱟᱛᱷᱟ ᱵᱤᱱ ᱢᱮᱱ ᱠᱟᱫᱟ ᱾ ᱟᱨ ᱵᱟᱠᱷᱟᱱ ᱦᱟᱯᱮᱱ ᱫᱤᱱ ᱨᱮᱦᱚᱸ ᱦᱟᱯᱮᱱ ᱫᱤᱱ ᱨᱮ ᱟᱵᱚᱨᱮᱱ ᱜᱤᱫᱽᱨᱟᱹ ᱪᱮᱫ ᱠᱚ ᱞᱟᱹᱭ ᱵᱟᱲᱟᱭᱟ ᱡᱮ ᱟᱞᱮ ᱫᱚ ᱚᱠᱟ ᱠᱷᱚᱱ ᱫᱚᱞᱮ ᱦᱮᱡ ᱠᱟᱱᱟ? ᱵᱟᱝᱪᱚ ᱟᱞᱮᱭᱟᱜ ᱥᱚᱢᱟᱡ ᱪᱮᱜ ᱛᱟᱞᱮ ᱥᱮ ᱟᱞᱮᱭᱟᱜ ᱩᱯᱩᱨᱩᱢ ᱪᱮᱜ ᱛᱟᱞᱮ? ᱤᱧ ᱫᱚ ᱚᱠᱟ ᱤᱭᱟᱹ ᱫᱷᱟᱹᱨᱛᱤ ᱨᱮᱧ ᱦᱮᱡ ᱠᱟᱱᱟ ᱾ ᱚᱱᱟ ᱦᱚᱸ ᱵᱟᱭ ᱴᱷᱤᱠᱟᱹ ᱫᱟᱲᱮᱭᱟᱜᱼᱟ ᱾
ᱦᱮᱸ ᱦᱮᱸ,
ᱡᱮ ᱤᱧ ᱥᱟᱱᱛᱟᱲ ᱠᱟᱹᱱᱟᱹᱧ ᱥᱮᱧ ᱦᱤᱱᱫᱩ ᱠᱟᱱᱟ ᱥᱮᱧ ᱠᱷᱤᱥᱴᱟᱱ ᱠᱟᱱᱟ ᱥᱮᱧ ᱢᱩᱥ ᱢᱩᱥᱞᱤᱢ ᱠᱟᱱᱟ ᱚᱠᱟ ᱵᱟᱭ ᱵᱩᱡᱽ ᱫᱟᱲᱮᱭᱟᱜᱼᱟ ᱜᱤᱫᱽᱨᱟᱹᱴᱟᱜ ᱾ ᱡᱩᱫᱤ ᱱᱚᱝᱠᱟ ᱱᱤᱡᱮᱨᱟᱜ ᱠᱟᱞᱪᱟᱨ ᱡᱩᱫᱤ ᱵᱟᱢ ᱥᱮᱸᱬᱟ ᱤᱫᱤᱟᱭᱟ ᱾
ᱦᱮᱸ ᱚᱱᱟ ᱠᱷᱟᱹᱛᱤᱨ ᱛᱮ ᱟᱵᱚ ᱩᱱᱠᱩ ᱞᱟᱹᱭ ᱥᱮᱬᱟ ᱫᱚᱨᱠᱟᱨ ᱠᱟᱱ ᱛᱟᱵᱚᱱᱟ ᱾
ᱦᱳᱭ ᱦᱳᱭ, ᱮᱠᱫᱚᱢ ᱡᱚᱛᱷᱟᱛ ᱠᱟᱛᱷᱟ ᱜᱚᱢᱠᱮ ᱟᱹᱵᱤᱱ ᱥᱟᱞᱟᱜ ᱜᱟᱞᱢᱟᱨᱟᱣ ᱠᱟᱛᱮ ᱟᱹᱰᱤ ᱵᱷᱟᱹᱜᱤ ᱞᱤᱧ ᱟᱹᱭ ᱠᱟᱹᱣ ᱠᱮᱫᱟ ᱱᱚᱣᱟ ᱥᱳᱥᱟᱭᱴᱤ ᱵᱟᱨᱮᱛᱮ ᱜᱟᱞᱢᱟᱨᱟᱣ ᱠᱟᱛᱮ ᱢᱟ ᱛᱟᱞᱮ ᱜᱚᱝᱠᱮ ᱚᱠᱛᱚ ᱠᱚ ᱯᱟᱨᱚᱢ ᱦᱤᱡᱩᱜ ᱠᱟᱱᱟ ᱥᱟᱹ ᱫᱟᱠᱟ ᱠᱚ ᱛᱷᱟᱞᱮ ᱡᱚᱢ ᱵᱟᱲᱟᱭ ᱵᱤᱱ ᱜᱚᱝᱠᱮ ᱢᱟ ᱛᱟᱞᱦᱮ ᱜᱚᱢᱠᱮ ᱡᱚᱦᱟᱨ ᱜᱮ ᱦᱮᱸ ᱾
ᱡᱚᱦᱟᱨ ᱜᱮ ᱡᱚᱦᱟᱨ ᱜᱮ ᱾
ᱦᱚ,